ᱦᱮᱸ
ᱦᱮ ᱜᱚᱢᱠᱮ ᱡᱚᱦᱟᱨ ᱜᱮ
ᱦᱮᱸ ᱟᱹᱞᱤᱧᱟᱜ ᱨᱚᱲ ᱠᱚᱫᱚ ᱟᱸᱡᱚᱢ ᱧᱟᱢᱚᱜ ᱠᱟᱱᱟ ᱥᱮ ᱵᱟᱝ?
ᱦᱮᱸ ᱜᱚᱢᱠᱮ ᱟᱱᱡᱚᱢ ᱧᱟᱢᱚᱜ ᱠᱟᱱᱟ ᱪᱮᱫ ᱠᱚᱵᱮᱱ ᱪᱤᱠᱟᱹᱭ ᱮᱫᱟ ᱛᱟᱦᱚᱞᱮ?
ᱟᱹᱞᱤᱧ ᱢᱟᱞᱤᱧ ᱜᱤᱛᱤ ᱟᱠᱟᱱ᱾ ᱟᱹᱵᱤᱱ ᱢᱟ ᱚᱠᱟ ᱞᱮᱠᱟ ᱟᱹᱵᱤᱱ ᱜᱮ
ᱟᱹᱞᱤᱧ ᱦᱚᱸ ᱜᱚᱢᱠᱮ ᱫᱩᱲᱩᱵ ᱵᱟᱲᱟ ᱠᱟᱱᱟ ᱞᱤᱧ᱾
ᱟ ᱠᱤᱫᱳᱜ ᱱᱟᱵᱤᱱ ᱥᱮ ᱵᱟᱝ ᱛᱟᱦᱞᱮ?
ᱠᱤᱫᱩᱜ ᱱᱟᱞᱤᱧ ᱜᱚᱢᱠᱮ᱾
ᱚᱻ
ᱟ ᱪᱮᱫ ᱠᱚᱵᱚᱱ ᱩᱛᱩ ᱞᱮᱫᱟ ᱛᱟᱦᱞᱮ᱾
ᱩᱛᱩ ᱞᱮᱫᱟ ᱞᱤᱧ ᱛᱮᱦᱮᱧ ᱫᱚ ᱥᱤᱢ ᱵᱮᱞᱮ᱾ ᱟᱹᱞᱤᱧ ᱵᱷᱟᱡᱟ ᱠᱮᱫᱟ ᱟᱨ ᱟᱹᱞᱩ ᱥᱟᱞᱟᱜ ᱟᱨ ᱞᱤᱧ ᱡᱩᱛ ᱞᱮᱫᱟ ᱛᱟᱦᱚᱞᱮ ᱚᱱᱟ ᱜᱮᱞᱤᱧ ᱡᱚᱢ ᱠᱮᱫᱟ᱾
ᱦᱮ ᱟᱪᱪᱷᱟ ᱟᱪᱪᱷᱟ ᱟᱹᱰᱤ ᱱᱟᱯᱟᱭ ᱠᱟᱛᱷᱟ᱾
ᱟᱨ ᱟᱹᱵᱤᱱ ᱫᱚ?
ᱟᱞᱤᱧ ᱦᱚᱸ ᱫᱟᱹᱞ ᱨᱟᱥᱮ ᱟᱨ ᱟᱹᱞᱩ ᱥᱤᱯᱤ᱾
ᱚᱻ ᱚᱞᱤ ᱫᱟᱜ ᱜᱮᱵᱤᱱ ᱡᱚᱨᱚ ᱦᱚᱪᱚ ᱠᱮᱫ ᱛᱟᱹᱞᱤᱧ ᱫᱚ᱾
ᱦᱚᱸ ᱯᱩᱨᱟᱹ ᱜᱟᱵᱚᱨ ᱜᱟᱵᱚᱨ ᱞᱤᱧ ᱡᱚᱢ ᱠᱮᱫᱟ᱾
ᱚᱻ ᱡᱟᱞᱟ ᱟᱹᱰᱤ ᱢᱚᱡᱽ ᱟᱹᱰᱤ ᱢᱚᱡᱽ᱾
ᱟᱪᱪᱷᱟ ᱟᱪᱪᱷᱟ
ᱦᱚᱸ ᱫᱟᱜ ᱡᱟᱹᱲᱤ ᱠᱚᱢᱟ ᱚᱠᱟ ᱞᱮᱠᱟ?
ᱫᱟᱜ ᱡᱟᱹᱲᱤ ᱠᱚ ᱥᱮᱛᱟᱜ ᱠᱷᱚᱱᱟᱜ ᱫᱚ ᱟᱹᱰᱤ ᱨᱟᱹᱜᱤ ᱫᱟᱜ ᱮᱫ ᱛᱟᱦᱮᱸᱜᱼᱟᱭ᱾ ᱚᱱᱠᱟ ᱫᱚᱥᱴᱟ ᱮᱜᱟᱨᱚᱴᱟ ᱫᱷᱟᱨᱤᱡ ᱵᱟᱨᱚᱴᱟ ᱠᱷᱚᱱᱟᱜ ᱮ ᱵᱚᱱᱫᱚ ᱠᱟᱫᱟ ᱦᱤᱛᱚᱜ ᱫᱷᱟᱹᱵᱤᱡ ᱛᱮᱦᱚᱸ ᱟᱣᱨᱤᱭ ᱫᱟᱜᱼᱟᱭ᱾ ᱟᱨ ᱚᱱᱛᱮ ᱱᱟᱜ ᱫᱟᱜ ᱡᱟᱹᱲᱤ ᱠᱚ ᱚᱠᱟᱮ ᱞᱮᱠᱟ?
ᱱᱚᱱᱛᱮ ᱢᱟ ᱥᱤᱛᱩᱝ ᱛᱮ ᱯᱷᱟᱴ-ᱯᱷᱟᱴ ᱵᱚᱦᱚᱜ ᱠᱚᱦᱚᱸ ᱦᱟᱹᱥᱩ ᱠᱟᱱ᱾ ᱫᱟᱜ ᱡᱟᱹᱲᱤ ᱢᱟ ᱚᱱᱮ ᱟᱹᱭᱩᱵ-ᱟᱹᱭᱩᱵ ᱮ ᱫᱟᱜ ᱡᱟᱹᱲᱤ ᱠᱮᱫ ᱨᱤᱢᱤᱞ ᱠᱮᱫᱟ᱾ ᱵᱟᱨ ᱯᱮ ᱴᱷᱚᱯ ᱮ ᱫᱟᱜ ᱠᱮᱫᱟ᱾ ᱟᱫᱚ ᱫᱟᱜ ᱡᱟᱹᱲᱤ ᱢᱟ ᱵᱟᱹᱱᱩᱜᱼᱟ᱾
ᱚ
ᱨᱚᱦᱚᱭ ᱠᱚᱫᱚ ᱵᱤᱱ ᱮᱦᱚᱵ ᱠᱟᱫᱟ ᱥᱮ ᱵᱟᱝ ᱛᱟᱦᱚᱞᱮ?
ᱨᱚᱦᱚᱭ ᱠᱚ ᱜᱚᱢᱠᱮ ᱟᱹᱨᱤ ᱛᱚ ᱦᱩᱭᱩᱜᱼᱟ᱾ ᱱᱚᱜᱼᱚᱭ ᱵᱟᱹᱫᱽ ᱠᱚ ᱥᱟᱯᱷᱟ ᱵᱟᱲᱟ ᱦᱩᱭᱩᱜ ᱠᱟᱱᱟ ᱟᱨ ᱱᱚᱛᱮ ᱛᱚᱞᱟ ᱦᱚᱸ ᱟᱹᱨᱤ ᱦᱟᱨᱟᱜᱼᱟ᱾ ᱛᱚᱞᱟ ᱫᱚ ᱫᱷᱟᱹᱨ ᱜᱮ ᱮᱻ ᱮᱨ ᱦᱳᱭ ᱞᱮᱱᱟ᱾ ᱟᱫᱚ ᱯᱟᱹᱶᱨᱟ ᱠᱚ ᱦᱟᱞᱟᱝ ᱪᱟᱵᱟᱜ ᱚᱱᱟ ᱠᱚ ᱫᱚ ᱟᱨ ᱫᱚᱥᱟᱨ ᱠᱟᱨᱛᱮ ᱮᱢ ᱦᱳᱭ ᱠᱟᱱᱟ ᱟᱨᱦᱚᱸ ᱛᱟᱞᱦᱮ ᱛᱤᱥ ᱦᱟᱨᱟᱜ ᱠᱟᱱᱟ ᱛᱚᱵᱮ ᱱᱟ ᱟᱨ ᱚᱲᱟᱜ ᱦᱳᱲᱳ ᱨᱚᱦᱚᱭ ᱠᱚ ᱚᱠᱟ ᱞᱮᱠᱟ
ᱟᱹᱞᱤᱧ ᱢᱟᱞᱤᱧ ᱪᱟᱵᱟ ᱞᱮᱠᱟ ᱢᱩᱪᱟᱹᱫ ᱫᱷᱟᱯ ᱨᱮᱜᱮ ᱞᱤᱧ ᱥᱮᱴᱮᱨ ᱟᱠᱟᱱᱟ ᱱᱤᱛᱚᱜ ᱢᱟ ᱟᱹᱞᱤᱧ ᱢᱟ ᱟᱹᱰᱤ ᱞᱟᱦᱟ ᱨᱮᱜᱮ ᱞᱤᱧ ᱤᱭᱟᱹ ᱠᱟᱫᱟ ᱪᱟᱨᱟ ᱞᱤᱧ ᱜᱤᱰᱤ ᱞᱮᱫᱟ ᱛᱟᱦᱞᱮ ᱛᱟᱞᱦᱮ ᱨᱚᱦᱚᱭ ᱢᱩᱪᱟᱹᱫ ᱞᱮᱠᱟᱜᱮ ᱱᱤᱛᱚᱜ ᱢᱟ ᱟᱫᱚ ᱜᱷᱩᱴᱩ ᱥᱮᱫ ᱢᱟᱞᱤᱧ ᱨᱚᱦᱚᱭ ᱠᱚ ᱟ ᱚᱱᱟ ᱢᱟ ᱥᱮᱨᱢᱟ ᱫᱟᱜ ᱡᱟᱹᱲᱤ ᱢᱟ ᱚᱱᱮ ᱚᱱᱠᱟ ᱛᱟᱦᱞᱮ ᱥᱟᱢ ᱢᱟᱨᱥᱟᱞ ᱫᱟᱜ ᱛᱮᱜᱮ ᱞᱤᱧ ᱯᱮᱨᱮᱡ ᱠᱮᱫ ᱛᱮ ᱞᱤᱧ ᱨᱚᱦᱚᱭ ᱞᱤᱧ ᱮᱦᱚᱵ ᱠᱟᱫᱟ
ᱟᱺᱰᱤ ᱵᱤᱱ ᱪᱚᱴᱚᱠ ᱠᱟᱫ ᱫᱚ
ᱦᱮᱸ ᱪᱚᱴᱚᱠ ᱠᱟᱜᱟ ᱞᱤᱧ ᱦᱟᱱᱟ ᱵᱟᱨ ᱢᱟ ᱫᱚᱢᱮ ᱜᱮᱞᱤ ᱛᱟᱭᱱᱚᱢ ᱞᱮᱱ
ᱟᱪᱪᱷᱟ ᱟᱪᱪᱷᱟ
ᱛᱟᱦᱞᱮ ᱦᱟᱹᱠᱩ ᱠᱚᱢᱟ ᱚᱠᱟ ᱞᱮᱠᱟ ᱟᱹᱵᱤᱱ ᱥᱮᱫ ᱦᱚᱸ
ᱦᱟᱹᱠᱳ ᱠᱚ ᱱᱚᱛᱮ ᱠᱚ ᱥᱟᱵ ᱵᱟᱲᱟᱭᱮᱫ ᱠᱚᱣᱟ ᱠᱚ ᱱᱤᱡᱮ ᱦᱚᱸ ᱥᱟᱵ ᱦᱩᱭᱩᱜ
ᱵᱟᱹᱫᱽ ᱠᱷᱮᱛ ᱨᱮᱱ ᱥᱮ ᱟᱨᱦᱚ ᱱᱟᱹᱭ ᱜᱟᱰᱟ ᱠᱚᱨᱮᱱ ᱦᱚᱸᱵᱤᱱ ᱥᱟᱵ ᱵᱟᱲᱟᱭᱮᱫ ᱠᱚᱣᱟ
ᱵᱟᱹᱫᱽ ᱠᱷᱮᱛ ᱜᱮ ᱦᱮᱱᱟᱜ ᱱᱟᱹᱭ ᱜᱟᱰᱟ ᱱᱟᱹᱭ ᱫᱚ ᱵᱟᱹᱱᱩᱜᱼᱟ ᱜᱟᱰᱟ ᱢᱮᱱᱟᱜᱼᱟ ᱠᱟᱹᱴᱤᱡ
ᱟᱨ ᱚᱱᱛᱮ ᱦᱟᱹᱠᱩ ᱠᱚ ᱥᱟᱵ ᱵᱟᱲᱟ ᱦᱩᱭᱩᱜ ᱠᱟᱱᱟ ᱥᱮ ᱵᱟᱝ
ᱦᱳᱭ ᱯᱟᱴᱟ ᱠᱚᱞᱤᱧ ᱚᱰᱟᱣ ᱵᱟᱲᱟᱭᱮᱫ ᱛᱟᱦᱮᱸᱫ ᱟᱫᱚ ᱚᱱᱮ ᱫᱟᱜ ᱡᱟᱹᱲᱤ ᱠᱚᱢᱟ ᱦᱩᱭᱩᱜ ᱠᱟᱱ ᱛᱟᱦᱮᱸᱫ ᱡᱚᱠᱷᱚᱱ ᱪᱩᱨ ᱜᱮᱭ ᱫᱟᱜ ᱡᱟᱹᱲᱤ ᱞᱮᱫᱟ ᱛᱚᱠᱷᱚᱱ ᱯᱟᱴᱟ ᱠᱚᱞᱤᱧ ᱚᱰᱟᱣ ᱞᱮᱫᱼᱟ ᱯᱩᱴᱤᱢᱩᱴᱤ ᱠᱚᱠᱚ ᱡᱷᱟᱹᱞᱤ ᱞᱮᱱᱟ ᱚᱱᱟ ᱯᱩᱴᱤ ᱡᱷᱟᱹᱞᱤ ᱯᱟᱴᱟ ᱨᱮᱦᱚᱸ ᱢᱟ ᱰᱷᱚᱲᱮ ᱵᱚᱞᱚ ᱞᱮᱱ ᱡᱚᱛᱚ ᱦᱟᱹᱠᱩᱭ ᱡᱚᱢ ᱪᱟᱵᱟ ᱠᱟᱜ ᱠᱚᱣᱟ
ᱢᱟ ᱨᱟᱹᱜᱤᱢ ᱵᱩᱡᱷᱟᱹᱣ ᱟᱥᱮ ᱵᱟᱝ
ᱦᱳᱭ ᱟᱹᱰᱤ ᱨᱟᱹᱜᱤ ᱜᱮᱞᱤᱧ ᱵᱩᱡᱽ ᱠᱮᱫᱟ ᱨᱟᱹᱜᱤ ᱛᱮᱞᱤᱧ ᱢᱟ ᱟᱹᱞᱤᱧ ᱢᱟ ᱟᱹᱰᱤ ᱥᱟᱹᱜᱤᱧ ᱞᱤᱱ ᱪᱟᱯᱟᱜ ᱜᱤᱰᱤᱴᱚ ᱠᱟᱫᱟᱜᱞᱤᱧ
ᱟᱪᱪᱷᱟ ᱟᱪᱷᱟ ᱚ ᱵᱟᱦᱩ ᱫᱚ ᱡᱟᱹᱯᱤᱫ ᱠᱮᱫᱟᱭ ᱥᱮ ᱢᱮᱱᱟᱭ ᱜᱮᱭᱟ
ᱦᱮᱸᱻ ᱵᱟᱹᱵᱩ ᱫᱚ ᱜᱤ ᱛᱤᱡ ᱠᱟᱱᱟ ᱟᱫᱚ ᱜᱤᱫᱽᱨᱟᱹ ᱢᱟ ᱩᱱᱤ ᱠᱷᱮᱞ ᱵᱟᱲᱟᱭᱮᱫ ᱜᱮᱭᱟᱭ ᱱᱤᱛᱚᱜ ᱦᱚᱸ
ᱟᱪᱪᱷᱟ ᱟᱪᱪᱷᱟ ᱱᱟᱯᱟᱭ ᱠᱟᱛᱷᱟ ᱟᱨ ᱛᱟᱦᱞᱮ ᱟᱹᱞᱤᱧ ᱦᱚᱸ ᱦᱚᱸᱜᱼᱚᱭ ᱱᱟᱯᱟᱭ ᱜᱮ
ᱚᱸ
ᱰᱟᱺᱜᱩᱣᱟ ᱦᱚᱲ ᱛᱚ
ᱚ ᱡᱮ ᱟᱵᱤᱱ ᱫᱚᱵᱤᱱ ᱥᱮᱜᱮ ᱡᱩᱨᱤ ᱯᱟᱹᱨᱤ ᱠᱤᱱᱟ
ᱵᱟᱝ ᱵᱟᱝ ᱟᱭᱨᱤᱭᱟ
ᱦᱮᱸ ᱚᱱᱟ ᱦᱚᱸ ᱠᱟᱛᱷᱟ ᱠᱟᱱ ᱜᱮᱭᱟ ᱟᱹᱞᱤᱧ ᱢᱟ ᱩᱢᱮᱨ ᱠᱚ ᱯᱟᱨᱚᱢ ᱪᱟᱞᱟᱜ ᱠᱟᱱ ᱛᱟᱹᱞᱤᱧ ᱟᱫᱚ ᱩᱱ ᱚᱠᱛᱮ ᱜᱮ ᱛᱚ ᱱᱚᱝᱠᱟ ᱵᱮᱯᱟᱨ ᱟᱫᱚ ᱵᱩᱡᱽ ᱫᱟᱲᱮᱭᱟᱜ ᱠᱟᱱᱟ ᱠᱟᱱ ᱜᱮᱭᱟᱵᱤᱱ ᱛᱚ ᱫᱩᱞᱟᱹᱲ ᱨᱮᱱᱟᱜ ᱡᱟᱞᱟ ᱢᱟ ᱟᱹᱰᱤ ᱡᱟᱞᱟ ᱜᱮ
ᱦᱳᱭ ᱦᱳᱭ ᱦᱳᱭ ᱵᱟᱝ ᱱᱚᱣᱟ ᱫᱚᱨᱠᱟᱨ ᱠᱟᱱ ᱜᱮᱭᱟ ᱵᱟᱠᱷᱟᱱ
ᱮ ᱮᱠᱫᱚᱢ ᱮᱠᱫᱚᱢ
ᱥᱚᱝᱥᱟᱨ ᱛᱤᱸᱜᱩ ᱠᱮᱴᱮᱡ ᱞᱮᱱ ᱠᱷᱟᱱ ᱜᱮ ᱱᱟᱯᱟᱭ ᱠᱟᱛᱷᱟ
ᱦᱳᱭ ᱱᱚᱜᱼᱚᱭ ᱟᱹᱵᱤᱱ ᱞᱮᱠᱟᱱ ᱦᱚᱲ ᱠᱚ ᱠᱚ ᱵᱩᱡ ᱞᱮᱠᱷᱟᱱ ᱱᱩᱱᱟᱹᱜ ᱟᱫᱚ ᱛᱤᱱᱟᱹᱜ ᱥᱩᱠ ᱛᱮ ᱥᱟᱶᱟᱨ ᱛᱮ ᱡᱤᱭᱚᱱ ᱠᱷᱟᱸᱰᱟᱣ ᱨᱟᱠᱟᱵᱼᱟ ᱥᱚᱝᱥᱟᱨ ᱠᱚᱫᱚ
ᱟᱪᱪᱷᱟ ᱟᱪᱷᱟ ᱱᱚᱜᱼᱚᱭ ᱟᱹᱞᱤᱧᱟᱜ ᱧᱩᱛᱩᱢ ᱵᱤᱱ ᱞᱟᱹᱭ ᱫᱟ ᱚᱱᱟ ᱫᱚ ᱟᱹᱰᱤ ᱟᱹᱰᱤ ᱥᱟᱨᱦᱟᱣ ᱟᱹᱵᱤᱱ ᱞᱤᱧ ᱪᱟᱞᱟᱵᱤᱱ ᱠᱟᱱᱟ
ᱦᱳᱭ ᱟᱹᱞᱤᱧ ᱦᱚᱸ ᱟᱹᱰᱤ ᱨᱟᱹᱥᱠᱟᱹ ᱜᱮᱞᱮᱧ ᱵᱩᱪ
ᱟᱪᱪᱷᱟ ᱟᱪᱪᱷᱟ ᱪᱟ ᱟᱨ ᱜᱚᱝᱠᱮ ᱫᱟᱲᱟᱱ ᱚᱝᱠᱟ ᱛᱮᱵᱚᱱ ᱪᱟᱞᱟᱜᱼᱟ ᱜᱚᱝᱠᱮ?
ᱚᱸ ᱫᱟᱬᱟᱱ ᱜᱮᱛᱚ ᱞᱤᱧ ᱩᱭᱦᱟᱹᱨ ᱵᱟᱲᱟᱭᱫᱟ ᱟᱞᱤᱧ ᱦᱚᱸ ᱡᱮ ᱚᱠᱟ ᱥᱮᱜ ᱪᱟᱞᱟᱣ ᱞᱮᱱᱠᱷᱟᱱ ᱱᱟᱯᱟᱭ ᱠᱚᱜᱼᱟ? ᱫᱟᱜ ᱥᱮᱜ ᱵᱚᱱ ᱪᱟᱞᱟᱜᱼᱟ ᱥᱮ ᱜᱷᱩᱴᱩ ᱥᱮ ᱥᱮᱜ ᱵᱚᱱ ᱪᱟᱞᱟᱜᱼᱟ᱾
ᱟᱹᱵᱤᱱᱟᱜ ᱪᱚᱭᱮᱥ ᱛᱮ ᱟᱹᱞᱤᱧᱟᱜ ᱪᱚᱭᱮᱥ ᱢᱟᱛᱚ ᱵᱤᱱ ᱵᱟᱲᱟᱭ ᱜᱮᱭᱟ ᱥᱩᱱᱫᱚᱨ ᱵᱚᱱ ᱟᱨ ᱵᱟᱠᱷᱟᱱ
ᱚᱸ
ᱟᱹᱵᱤᱱ ᱢᱟ ᱚᱱᱮ ᱜᱟᱹᱲᱟᱹᱭ ᱦᱟᱹᱠᱩ ᱥᱟᱵ ᱜᱮᱵᱤᱱ ᱢᱚᱱᱮᱭᱮᱜ ᱢᱚᱱᱰᱦᱟᱭᱮᱜ ᱫᱚ ᱥᱩᱱᱫᱚᱨᱵᱚᱱ ᱥᱮᱜ ᱫᱚ᱾
ᱦᱳᱭ ᱦᱳᱭ ᱦᱳᱭ ᱴᱷᱤᱠ ᱠᱟᱛᱷᱟ ᱜᱮᱵᱤᱱ ᱞᱟᱹᱭ ᱠᱟᱜᱼᱟ᱾ ᱟᱨ ᱟᱹᱵᱤᱱᱟᱜ ᱠᱟᱛᱷᱟ ᱠᱟᱹᱴᱤᱡ ᱞᱤᱧ ᱟᱸᱡᱚᱢ ᱞᱮᱠᱷᱟᱱ ᱞᱤᱧ ᱵᱷᱟᱹᱜᱤ ᱠᱚᱜᱼᱟ᱾
ᱦᱮᱸ ᱟᱹᱞᱤᱧ ᱢᱟ ᱚᱠᱟ ᱴᱷᱟᱶ ᱞᱤᱧ ᱞᱟᱹᱭᱟ ᱩᱭᱦᱟᱹᱨ ᱛᱮᱦᱚᱸ ᱵᱟᱹᱞᱤᱧ ᱧᱟᱢ ᱫᱟᱲᱮᱭᱟᱜ ᱠᱟᱱ ᱵᱩᱨᱩ ᱫᱤᱥᱚᱢ ᱜᱮ ᱫᱚᱢᱮ ᱡᱟᱹᱥᱛᱤ ᱞᱤᱧ ᱠᱩᱥᱤᱭᱟᱜᱼᱟ ᱢᱮᱱᱠᱷᱟᱱ ᱟᱹᱵᱤᱱ ᱵᱤᱱ ᱡᱚᱠᱷᱚᱱ ᱵᱤᱱ ᱞᱟᱹᱭ ᱠᱮᱫᱟ ᱥᱩᱱᱫᱚᱨᱵᱚᱱ ᱥᱮᱜ ᱟᱫᱚ ᱛᱟᱹᱨᱩᱵ ᱠᱚᱦᱚᱸ ᱧᱮᱞ ᱦᱚᱸ ᱫᱚᱢᱮ ᱥᱚᱠ ᱛᱟᱞᱤᱧ ᱟᱹᱞᱤᱧ ᱫᱚ᱾
ᱟᱪᱪᱷᱟ
ᱟ ᱟᱹᱨᱩᱵ ᱧᱮᱞ ᱦᱚᱸ ᱪᱟᱞᱟᱜ ᱦᱩᱭᱩᱜᱼᱟ ᱟᱫᱚ ᱚᱱᱟ ᱜᱮᱞᱤᱧ ᱢᱚᱱᱮᱭᱮᱫᱟ ᱥᱮ ᱵᱩᱨᱩ ᱠᱚᱢᱟ ᱧᱮᱞ ᱵᱟᱲᱟ ᱦᱩᱭᱠᱟᱱ ᱛᱟᱦᱞᱮ ᱛᱟᱹᱨᱩᱯ ᱠᱚᱜᱮ ᱟᱹᱣᱨᱤ ᱧᱮᱞ ᱦᱩᱭᱩᱜ ᱛᱟᱦᱞᱮ ᱛᱟᱹᱨᱩᱵ ᱠᱚᱜᱮ ᱧᱮᱞ ᱟᱹᱜᱩ ᱠᱚ ᱦᱩᱭᱩᱜ ᱵᱤᱨ ᱨᱤᱱ ᱛᱟᱞᱦᱮ ᱥᱩᱱᱫᱚᱨ ᱵᱚᱱ ᱥᱮᱜ ᱜᱮᱵᱚᱱ ᱢᱚᱸᱦᱰᱟ ᱞᱮᱠᱷᱟᱱ ᱱᱟᱯᱟᱭ ᱠᱚᱜᱼᱟ᱾
ᱮᱠᱫᱚᱢ ᱱᱟᱯᱟᱭ ᱠᱟᱛᱷᱟ ᱟᱹᱰᱤ ᱟᱹᱰᱤ ᱥᱟᱭᱚᱢ ᱟ ᱥᱟᱨᱦᱟᱣ ᱟᱹᱞᱤᱧᱟᱜ ᱠᱟᱛᱷᱟ ᱨᱮ ᱟᱵᱤᱱ ᱨᱟᱭ ᱮᱢ ᱞᱟᱹᱜᱤᱫ᱾
ᱟᱹᱞᱤᱧ ᱦᱚᱸ ᱟᱹᱰᱤ ᱨᱟᱹᱥᱠᱟᱹ ᱞᱤᱧ ᱵᱩᱡ ᱠᱮᱫᱟ ᱡᱮ ᱟᱹᱞᱤᱧᱟᱜ ᱠᱟᱛᱷᱟ ᱨᱮᱵᱤᱱ ᱥᱟᱭ ᱥᱟᱨᱦᱟᱣᱟᱜ ᱢᱟᱱᱮ ᱥᱟᱭ ᱥᱟᱨᱦᱟᱣ ᱟᱫᱟᱵᱤᱱ᱾
ᱟᱪᱪᱷᱟ ᱟᱪᱪᱷᱟ ᱟᱨ ᱛᱟᱦᱞᱮ ᱜᱚᱝᱠᱮ ᱠᱚᱫᱚ ᱚᱱᱟ ᱫᱚ ᱚᱠᱟᱭᱟᱜ ᱯᱚᱭᱥᱟ ᱛᱮᱵᱚᱱ ᱤᱫᱤ ᱠᱚᱣᱟ ᱟᱵᱚᱣᱟᱜ ᱥᱮ ᱟ ᱠᱚᱣᱟᱜ ᱛᱮᱠᱚ ᱪᱟᱞᱟᱜᱼᱟ?
ᱱᱮᱛᱟᱨ ᱮᱢᱟᱱ ᱜᱚᱝᱠᱮ ᱠᱚᱢᱟ ᱫᱚ ᱪᱮᱜ ᱞᱮᱠᱟᱞᱤᱧ ᱞᱟᱹᱭᱟ ᱡᱮ ᱠᱮᱸ ᱢᱟ ᱢᱟᱱᱮ ᱟᱵᱚᱣᱟᱜ ᱠᱟᱹᱣᱰᱤ ᱛᱮᱜᱮ ᱩᱝᱠᱩ ᱢᱟ ᱟ ᱞᱟᱦᱟ ᱪᱟᱞᱟᱜ ᱠᱟᱱ ᱢᱟᱱᱮ ᱟᱠᱚᱣᱟᱜ ᱠᱟᱹᱣᱰᱤ ᱢᱟ ᱵᱟᱠᱚ ᱮᱢ ᱦᱚᱫᱚᱜ᱾ ᱛᱟᱦᱞᱮ ᱟᱫᱚ ᱱᱤᱡᱮ ᱢᱟ ᱡᱳᱨ ᱠᱟᱛᱮᱜ ᱠᱷᱟᱱ ᱱᱤᱡᱮ ᱜᱮ ᱩᱞᱴᱟᱹ ᱟᱵᱚ ᱠᱚ ᱢᱮᱛᱟᱵᱚᱱ᱾ ᱟᱫᱚ ᱚᱱᱟ ᱠᱷᱟᱹᱛᱤᱨ ᱛᱮ ᱡᱟᱹᱥᱛᱤ ᱵᱟᱝ ᱢᱮᱱ ᱦᱩᱭᱩᱜᱼᱟ᱾ ᱟᱫᱚ ᱚᱱᱟ ᱫᱚᱵᱚᱱ ᱢᱮᱱᱟ ᱡᱮ ᱦᱮᱸ ᱡᱮ ᱡᱟᱼᱡᱟᱨᱟᱜ ᱢᱟᱱᱮ ᱜᱚᱝᱠᱮ ᱛᱟᱠᱚ ᱦᱚᱸ ᱟᱠᱚᱣᱟᱜ ᱠᱚ ᱮᱢᱟ ᱟᱨ ᱟᱵᱚ ᱦᱚᱸ ᱟᱵᱚ ᱛᱮᱱᱟᱜ᱾
ᱵᱟᱠᱷᱟᱱ ᱫᱚ ᱠᱟᱛᱷᱟ ᱵᱮᱥᱤ ᱵᱟᱝ ᱨᱟᱯᱟᱪᱟᱜᱼᱟ᱾
ᱟᱪᱪᱷᱟ ᱟᱪᱪᱷᱟ
ᱩᱸ
ᱟᱨ ᱞᱟᱦᱟ ᱛᱮᱫᱚ ᱢᱟ ᱠᱷᱚᱵᱚᱨ ᱠᱚ ᱟᱸᱡᱚᱢ ᱵᱟᱲᱟ ᱦᱩᱭ ᱠᱟᱱᱟ ᱫᱟᱫᱟ ᱫᱤᱫᱤ ᱛᱟᱠᱚᱴᱷᱮᱱ ᱡᱮ ᱮ ᱜᱚᱝᱠᱮ ᱛᱟᱠᱚ ᱫᱚ ᱩᱝ ᱢᱟᱱᱮ ᱯᱟᱹᱴᱷᱩᱣᱟᱹ ᱠᱚᱜᱮ ᱠᱚ ᱮᱢ ᱪᱞᱟᱣ ᱛᱟᱠᱚᱣᱟ᱾ ᱟᱫᱚ ᱟᱵᱚ ᱜᱮ ᱚᱠᱟᱞᱮᱠᱟ ᱮᱢ ᱪᱟᱞᱟᱣ ᱫᱟᱲᱮᱭᱟᱜᱼᱟ ᱵᱚᱱ ᱥᱮ ᱵᱟᱝ ᱥᱮᱵᱚᱱ ᱫᱟᱲᱮᱭᱟᱜᱼᱟ ᱚᱱᱟᱜ ᱜᱚᱝ ᱠᱮ ᱛᱟᱠᱚ ᱠᱟᱹᱴᱤᱡ ᱵᱚ ᱟᱵᱚ ᱜᱚᱲᱚ ᱥᱚᱯᱚᱜ ᱵᱚᱱ ᱠᱚᱠᱚᱭᱟ ᱚᱝᱠᱟ ᱠᱟᱛᱮᱜ ᱫᱚ ᱜᱚᱝᱠᱮ ᱵᱟᱝ ᱜᱟᱱᱚᱜᱼᱟ᱾ ᱠᱟᱹᱴᱤᱡ ᱜᱚᱲᱚ ᱥᱚᱯᱚᱦᱚᱫ ᱦᱚᱸ ᱵᱷᱟᱜᱮᱭᱟ᱾
ᱚᱱᱠᱟ ᱞᱮᱠᱷᱟᱱ ᱫᱚ ᱵᱟᱝ ᱜᱟᱱᱚᱜᱼᱟ ᱜᱚᱝᱠᱮ ᱟᱵᱮᱱ ᱢᱟ ᱠᱟᱹᱢᱤ ᱦᱚᱲ ᱢᱟᱱᱮ ᱦᱟᱱᱛᱮ ᱢᱟ ᱠᱟᱹᱣᱰᱤ ᱯᱮ ᱧᱟᱢᱮᱜ ᱮᱸ ᱠᱩᱲᱟᱹᱭ ᱥᱟᱶᱛᱮᱢᱟ ᱮᱸ ᱪᱟᱸᱫᱳ ᱯᱤᱪᱷᱤ᱾ ᱟᱞᱮ ᱢᱟ ᱨᱮᱸᱜᱮᱡ ᱚᱲᱟᱜ ᱦᱚ ᱟᱠᱟ ᱠᱚᱨᱮ ᱦᱟᱸ ᱠᱟᱹᱢᱤ ᱵᱟᱲᱟ ᱠᱟᱛᱮᱜ ᱞᱮ ᱨᱳᱡ ᱟᱨᱟ᱾ ᱚᱲᱟᱜ ᱦᱚᱲ ᱠᱚ ᱮᱢᱟᱞᱮ ᱠᱟᱱᱟᱱ ᱛᱟ ᱪᱷᱟᱲᱟ ᱫᱚ ᱪᱤᱠᱟᱹᱛ ᱮᱞᱤᱧ ᱤᱭᱟᱹ ᱫᱟᱲᱮᱜᱼᱟ᱾ ᱟᱸ ᱵᱟᱠ ᱦᱮᱸ ᱛᱚ ᱠᱷᱚᱠᱚᱭ ᱡᱤᱭᱚᱱ ᱠᱷᱚᱱᱟᱜ ᱦᱚᱸ ᱟᱹᱰᱤ ᱦᱟᱞᱟᱛ ᱨᱮ ᱠᱷᱟᱨᱟᱯ ᱟᱠᱟᱱ
ᱚᱸ ᱟᱪᱪᱷᱟ ᱟᱨ ᱜᱚᱢᱠᱮ ᱞᱟᱹᱭ ᱵᱤᱱ
ᱢᱟᱱᱮ ᱟᱹᱵᱤᱱᱟᱜ ᱡᱤᱭᱚᱱ ᱫᱚ ᱚᱠᱟᱞᱮᱠᱟ ᱠᱷᱟᱸᱰᱟᱣᱚᱜ ᱠᱟᱱᱟ ᱱᱤᱛᱚᱜ ᱱᱤᱭᱟᱹ ᱜᱚᱴᱟ ᱫᱤᱱ
ᱟᱨ ᱜᱚᱢᱠᱮ ᱰᱺᱜᱩᱣᱟᱹ ᱡᱤᱭᱚᱱ ᱛᱚ ᱵᱩᱡ ᱫᱟᱲᱮᱭᱟᱜ ᱠᱟᱱ ᱜᱮᱭᱟᱵᱤᱱ ᱟᱹᱰᱤ ᱠᱚᱨᱚᱡ ᱢᱚᱴᱚᱡ ᱛᱮᱞᱤᱧ ᱯᱟᱨᱚᱢ ᱤᱫᱤᱭᱮᱜᱼᱟ ᱢᱟᱱᱮ ᱪᱮᱫ ᱵᱤᱱ ᱞᱟᱹᱭᱟ ᱢᱟᱱᱮ ᱫᱟᱠᱟ ᱢᱮᱱᱟᱜ ᱠᱷᱟᱱ ᱩᱛᱩ ᱵᱟᱹᱱᱩᱜᱼᱟ ᱟᱨ ᱵᱟᱹᱴᱤ ᱢᱮᱱᱟᱜ ᱠᱷᱟᱱ ᱴᱟᱹᱴᱭᱟᱹ ᱵᱟᱹᱱᱩᱜ ᱢᱟ ᱱᱚᱜᱼᱚ ᱱᱚᱝᱠᱟ ᱢᱤᱫᱴᱟᱝ ᱪᱟᱞᱟᱜ ᱠᱟᱱᱟ
ᱟ ᱟᱹᱰᱤ ᱫᱩᱠ ᱨᱮᱱᱟᱜ ᱠᱟᱛᱷᱟ ᱵᱮᱱ ᱞᱟᱹᱭ ᱠᱮᱫᱟ ᱦᱚ ᱟᱹᱵᱤᱱᱟᱜ ᱱᱚᱣᱟ ᱠᱟᱛᱷᱟ ᱟᱸᱡᱚᱢ ᱠᱟᱛᱮᱫ ᱟᱹᱞᱤᱧᱟᱜ ᱯᱟᱹᱦᱤᱞ ᱠᱟᱛᱷᱟ ᱩᱭᱦᱟᱹᱨᱦᱮᱫᱼᱟᱜ ᱞᱤᱧᱟ
ᱟᱪᱪᱷᱟ ᱟᱪᱪᱷᱟ ᱟᱹᱞᱤᱧ ᱫᱚᱞᱤᱧ ᱢᱚᱱᱮᱭᱟ ᱯᱟᱞᱮᱫ ᱠᱷᱟᱱ ᱟᱵᱤᱱᱟᱜ ᱚᱱᱮ ᱡᱤᱭᱚᱱᱚᱱᱮ ᱯᱮᱨᱮᱡ ᱴᱷᱮᱞᱤᱜ ᱯᱮᱨᱮᱡ ᱴᱷᱤᱞᱤ ᱠᱟᱸᱰᱟ ᱫᱟᱜ ᱞᱮᱠᱟ ᱪᱷᱤᱞᱠᱟᱹ ᱪᱷᱤᱞᱠᱟᱹ ᱪᱟᱞᱟᱜ ᱠᱟᱱ ᱞᱮᱠᱟᱧ ᱵᱩᱡᱷᱟᱹᱣ ᱫᱚ ᱜᱚᱢᱠᱮ
ᱚ ᱦᱟᱸ ᱱᱤᱛᱚᱜ ᱢᱟ ᱟᱹᱰᱤᱴᱟᱜ ᱜᱮ ᱴᱷᱤᱠ ᱟᱠᱟᱱ ᱵᱟᱠᱷᱟᱱ ᱯᱟᱹᱦᱤᱞ ᱢᱟ ᱟᱹᱰᱤ ᱟᱹᱰᱤ ᱵᱟᱹᱲᱤᱡ ᱦᱟᱞᱠ ᱨᱮᱞᱤᱧ ᱛᱟᱦᱮᱸ ᱠᱟᱱᱟ
ᱟᱪᱪᱷᱟ ᱟᱪᱪᱷᱟ ᱚᱠᱟ ᱞᱮᱠᱟ ᱚᱱᱟ ᱵᱟᱹᱲᱤᱡ ᱟᱞᱟᱫᱟ ᱫᱚ ᱠᱟᱹᱴᱤᱡᱵᱤᱱ ᱞᱟᱹᱭ
ᱟ ᱢᱟᱱᱮ ᱢᱤᱫᱴᱟᱝ ᱯᱮᱱ ᱜᱮ ᱵᱟᱨᱭᱟ ᱯᱮᱱ ᱡᱩᱛ ᱠᱟᱛᱮᱫ ᱞᱤᱧ ᱦᱚᱨᱚᱜ ᱛᱮ ᱠᱟᱨᱚᱱ ᱢᱤᱫᱴᱟᱝ ᱯᱮᱱ ᱨᱮᱱᱟᱜ ᱡᱟᱦᱟᱸ ᱡᱟᱸᱜᱟ ᱥᱟᱢᱵᱟᱣ ᱨᱮᱱᱟᱜ ᱴᱷᱟᱶ ᱫᱚ ᱚᱱᱟᱜᱮ ᱵᱟᱱᱭᱟᱨ ᱡᱟᱸᱜᱟ ᱞᱤᱧ ᱥᱟᱵᱟ ᱟᱠᱟᱫ ᱛᱟᱦᱮᱸᱫ ᱟᱨ ᱛᱟᱞᱟᱛᱮ ᱡᱟᱦᱟᱸ ᱛᱟᱦᱮᱱᱟ ᱚᱱᱟ ᱫᱚ ᱜᱮᱫ ᱚᱲᱮᱡ ᱠᱟᱛᱮᱫ ᱵᱟᱨᱭᱟ ᱯᱮᱱ ᱨᱮᱜᱤᱧ ᱡᱩᱛ ᱛᱟᱦᱮᱸᱫ ᱟᱨ ᱢᱤᱫᱴᱟᱱ ᱯᱮᱱᱴ ᱨᱮ ᱚᱱ ᱚᱱᱠᱟ ᱠᱟᱛᱮᱜ ᱡᱤᱭᱚᱱ ᱠᱷᱟᱸᱰᱟᱣ ᱟᱠᱟᱱ ᱛᱟᱞᱤᱧᱟ ᱟᱞᱤᱧᱟᱜ ᱪᱮᱫ ᱞᱮᱠᱟ ᱠᱟᱛᱮᱫ ᱡᱤᱭᱚᱱ ᱟᱨᱦᱚᱸᱞᱤᱧ ᱤᱭᱟᱹ ᱟᱠᱟᱫ ᱢᱟᱱᱮ ᱢᱤᱫᱴᱟᱝ ᱡᱟᱢᱟ ᱜᱮ ᱵᱟᱨᱭᱟ ᱡᱟᱢᱟ ᱚᱱᱟ ᱦᱚᱸ ᱛᱟᱞᱟ ᱛᱟᱞᱟ ᱛᱮᱞᱤᱧ ᱜᱮᱫᱟᱹ ᱢᱟᱱᱮ ᱞᱟᱦᱟ ᱫᱷᱟᱨᱮ ᱵᱩᱛᱟᱹᱢ ᱞᱟᱜᱟᱣ ᱠᱟᱛᱮᱫ ᱢᱤᱫ ᱯᱟᱞᱤ ᱦᱮᱸ ᱛᱟᱭᱱᱚᱢ ᱫᱷᱟᱨᱮ ᱢᱟ ᱮᱥᱮᱫ ᱜᱮ ᱚᱱᱟ ᱯᱩᱨᱟᱹ ᱜᱟᱸᱰᱮ ᱜᱟᱸᱰᱮ ᱛᱮᱞᱤᱧ ᱪᱟᱞᱟᱜᱼ ᱟ ᱟᱹᱰᱤ ᱪᱮᱨᱦᱨᱟ ᱧᱮᱞᱚᱜᱼᱟ ᱚᱝᱠᱟ ᱠᱟᱛᱮᱫ ᱜᱮ ᱢᱤᱫ ᱫᱷᱟᱨᱮ ᱫᱚ ᱫᱟᱜ ᱫᱮᱭᱟ ᱮᱥᱮᱫᱚᱜ ᱠᱷᱟᱱ ᱞᱟᱡ ᱧᱮᱞᱚᱜᱼᱟ ᱟᱨ ᱞᱟᱡ ᱮᱥᱮᱫᱚᱜ ᱠᱷᱟᱱ ᱫᱮᱭᱟ ᱧᱮᱞᱚᱜᱼᱟ ᱚᱝᱠᱟ ᱠᱟᱛᱮᱜ ᱜᱮ ᱡᱤᱭᱚᱱᱤᱧ ᱠᱷᱟᱴᱟᱣᱮᱜ ᱛᱟᱸᱦᱮᱱᱟ
ᱢᱟᱱᱮ ᱟᱹᱰᱤ ᱦᱟᱦᱟᱲᱟᱜ